ᱦᱮᱞᱳ
ᱚᱸᱻ ᱦᱚᱸ ᱡᱚᱢᱚᱜ ᱠᱟᱱᱟ ᱱᱤᱛᱚᱜ?
ᱦᱮᱸ ᱥᱮ ᱟᱡᱚᱢᱚᱜ ᱠᱟᱱᱟ᱾
ᱟᱪᱷᱟ ᱟᱪᱷᱟ ᱛᱟᱯᱚᱨᱮ ᱱᱟᱯᱟᱭ ᱵᱟᱲᱟ ᱜᱮᱛᱚ ᱵᱟᱝ ᱾
ᱦᱮᱸ ᱱᱟᱯᱟᱭ ᱜᱮ ᱮᱠᱷᱚᱱ ᱫᱚ ᱟᱯᱮ ᱜᱮ ᱪᱮᱫᱠᱟ ᱾
ᱚ ᱢᱚᱴᱟᱢᱩᱴᱤ ᱟᱞᱮ ᱦᱚᱸ ᱱᱟᱯᱟᱭ ᱜᱮ ᱜᱚᱢᱠᱮ ᱛᱟᱦᱞᱮ ᱜᱚᱝᱠᱮ ᱫᱟᱜ ᱵᱟᱲᱟᱭ ᱫᱟᱭ ᱥᱮ ᱵᱟᱝ ᱚᱱᱛᱮ ᱫᱚ ᱾
ᱫᱟᱜ ᱢᱟ ᱫᱟᱜᱮᱜ ᱜᱮᱭᱟ ᱛᱚ ᱫᱤᱱᱟᱹᱢ ᱢᱟᱱ ᱫᱚ ᱥᱤᱛᱩᱝ ᱫᱟᱭ ᱟᱨ ᱢᱟᱡᱟᱱᱠᱟᱱ ᱥᱮ ᱫᱟᱜ ᱫᱟᱭ ᱾
ᱟᱪᱷᱟ ᱟᱪᱷᱟ ᱟᱪᱷᱟ ᱛᱟᱯᱚᱨᱮ ᱜᱚᱝᱠᱮ ᱚᱱᱛᱮ ᱴᱚᱞᱟ ᱠᱚᱯᱮ ᱜᱤᱰᱤ ᱵᱟᱲᱟ ᱠᱮᱫᱟ ᱥᱮ ᱵᱟᱝ ᱾
ᱛᱚᱞᱟ ᱠᱚ ᱜᱤᱲᱤ ᱫᱚ ᱜᱤᱲᱤ ᱦᱩᱭ ᱠᱟᱱᱟ ᱟᱫᱚ ᱚᱱᱮ ᱟᱪᱷᱲᱟ ᱵᱷᱚᱨᱥᱟ ᱢᱮᱱᱟᱜ ᱞᱮᱭᱟ ᱟᱞᱮ ᱫᱚ ᱾
ᱟᱪᱷᱟ ᱟᱪᱷᱟ ᱟᱪᱷᱟ ᱾ ᱛᱟᱦᱚᱞᱮ ᱜᱚᱝᱠᱮ ᱪᱮᱫᱠᱟ ᱢᱚᱱᱮ ᱦᱩᱭᱩᱜᱭᱳᱜ ᱠᱟᱱᱟ ᱱᱤᱭᱟᱹ ᱵᱟᱨ ᱪᱟᱥ ᱞᱟᱜᱟᱜ ᱟᱥᱮ ᱵᱟᱝ ᱾
ᱟᱞᱮ ᱥᱮᱫ ᱢᱚᱱᱮ ᱦᱩᱭᱩᱜ ᱠᱟᱱᱟ ᱵᱟᱝ ᱞᱮᱠᱟᱜᱮ ᱟᱨᱠᱤ ᱚᱱᱟᱜᱮ ᱟᱥᱲᱟ ᱵᱷᱚᱨᱥᱟ ᱦᱮᱱᱟᱜ ᱞᱮᱭᱟ ᱛᱚ ᱜᱟᱱᱚᱜ ᱟᱥᱮ ᱵᱟᱝ ᱚᱱᱟᱜᱮ ᱛᱚ ᱾ ᱱᱤᱛᱚᱜ ᱦᱚ ᱱᱚᱰᱮ ᱯᱟᱲᱟᱣ ᱟᱠᱟᱱᱟ ᱟᱨᱠᱤ ᱾
ᱟᱪᱷᱟ ᱟᱪᱷᱟ ᱟᱪᱷᱟ ᱟᱪᱷᱟ ᱾
ᱛᱟᱪᱷᱟᱲᱟ ᱠᱚᱨᱛᱮ ᱜᱮᱞᱮ ᱫᱟᱜ ᱞᱟᱜᱟᱜᱼᱟ ᱥᱮ ᱠᱟᱹᱴᱤᱡ ᱫᱟᱜ ᱞᱟᱜᱟᱜᱼᱟ ᱫᱟᱜ ᱡᱟᱹᱥᱛᱤ ᱧᱚᱜ ᱜᱮ ᱫᱟᱜ ᱞᱟᱜᱟᱜᱼᱟ ᱞᱟᱜᱟᱣ ᱟᱫᱚ ᱾
ᱦᱳᱭ ᱦᱳᱭ ᱚᱱᱟ ᱦᱚᱸ ᱜᱚᱝᱠᱮ ᱠᱟᱛᱷᱟ ᱠᱟᱱ ᱜᱮᱭᱟ ᱡᱟᱹᱥᱛᱤ ᱧᱚᱜ ᱫᱟᱜ ᱵᱟᱝ ᱠᱷᱟᱱ ᱪᱤᱠᱟᱹᱛᱮᱢ ᱟᱪᱷᱟᱲᱟᱭᱟ ᱟᱨᱠᱤ ᱾ ᱟᱪᱷᱟ ᱜᱚᱢᱠᱮ ᱡᱩᱫᱤ ᱡᱩᱫᱤ ᱵᱟᱭ ᱫᱟᱜᱟ ᱜᱚᱢᱠᱮ ᱛᱟᱦᱚᱞᱮ ᱪᱮᱫ ᱯᱮ ᱪᱤᱠᱟᱹᱭᱟ?
ᱟᱨ ᱪᱤᱠᱟᱹ ᱵᱚᱞᱛᱮ ᱪᱮ ᱟᱫᱚ ᱮᱴᱟᱜ ᱡᱟᱦᱟᱸᱟᱱᱟᱜ ᱛᱟᱦᱚᱞᱮ ᱮᱴᱟᱜ ᱡᱟᱦᱟᱱᱟᱜ ᱪᱟᱥ ᱦᱩᱭᱩᱜᱼᱟ ᱟᱫᱚ ᱾ ᱡᱚᱢ ᱛᱚ ᱦᱩᱭᱩᱜ ᱟ ᱥᱮ ᱡᱟᱦᱟᱱᱟᱜ ᱜᱮ ᱾
ᱦᱚᱸ ᱦᱚᱸ ᱚᱱᱟ ᱢᱟ ᱠᱟᱛᱷᱟ ᱠᱟᱱᱜᱮᱭᱟ ᱜᱚᱢᱠᱮ ᱡᱚᱢ ᱦᱚᱞᱮ ᱡᱚᱢ ᱠᱚᱨᱛᱮ ᱜᱮᱞᱮ ᱪᱟᱥ ᱾ ᱦᱩᱭᱩᱜ ᱜᱮᱭᱟ ᱦᱩᱲᱩ ᱡᱩᱫᱤ ᱵᱟᱝ ᱦᱩᱭᱩᱜᱼᱟ ᱛᱟᱦᱚᱞᱮ ᱡᱟᱦᱟᱱᱟᱜ ᱜᱮ ᱾ ᱦᱮᱸ ᱡᱮᱢᱚᱱ ᱥᱚᱵᱡᱤ ᱠᱚ
ᱦᱮᱱᱟᱜ ᱜᱮᱭᱟ ᱮᱠᱷᱚᱱ ᱾
ᱦᱳᱭ ᱦᱳᱭ ᱛᱟᱦᱚᱞᱮ ᱚᱱᱠᱮ ᱱᱮᱛᱟᱨ ᱛᱟᱦᱚᱞᱮ ᱩᱫ ᱯᱩᱴᱠᱟᱹ ᱠᱚᱫᱚ ᱠᱚ ᱦᱩᱭᱩᱜ ᱠᱟᱱᱟ ᱥᱮ ᱵᱟᱝ ᱟᱯᱮᱥᱮᱫ ᱫᱚ ᱾
ᱚᱪ ᱯᱩᱴᱠᱟᱹ ᱦᱮᱸ ᱦᱩᱭᱩᱜ ᱠᱟᱱᱟ ᱠᱚᱫᱚ ᱱᱮᱛᱟᱨ ᱚᱱᱟ ᱦᱩᱲᱳ ᱚᱱᱟ ᱟᱲᱮ ᱠᱷᱮᱛ ᱠᱚᱨᱮ ᱠᱚ ᱵᱩᱱᱩᱢ ᱠᱚᱨᱮ ᱠᱚ ᱡᱟᱱᱟᱢᱚᱜᱼᱟ ᱩᱱᱠᱩ ᱤᱭᱟᱹ ᱾
ᱦ
ᱢᱩᱪᱤᱠᱴᱟ ᱩᱫ ᱠᱚ ᱾
ᱦᱮᱸ ᱜᱚᱢᱠᱮ ᱩᱱᱠᱩ ᱠᱚ ᱡᱚᱢ ᱵᱟᱲᱟ ᱦᱩᱭᱩᱜ ᱠᱟᱱᱟ ᱥᱮ ᱵᱟᱝ ᱱᱤᱛᱚᱜ ᱫᱚ?
ᱡᱚᱢ ᱟᱫᱚ ᱡᱚᱢ ᱫᱚ ᱡᱚᱢ ᱵᱟᱲᱟ ᱠᱚᱜᱮ ᱦᱩᱭᱩᱜ ᱠᱟᱱᱟ ᱟᱫᱚ ᱱᱮᱛᱟᱨ ᱫᱚ ᱟᱫᱚ ᱾ ᱩᱱᱠᱩ ᱫᱚ ᱩᱱᱟᱹᱜ ᱡᱚᱢ ᱵᱟᱲᱟ ᱵᱟᱝ ᱦᱩᱭᱩᱜ ᱠᱟᱱᱟ ᱟᱨᱠᱤ ᱾ ᱦᱤᱱᱟᱹ ᱱᱤᱭᱟᱹ ᱟᱹᱰᱤ ᱠᱤᱪᱷᱩ ᱵᱤᱱᱛᱤᱧ ᱠᱚ ᱛᱟᱦᱮᱱ ᱠᱟᱱᱟ ᱛᱚ ᱚᱱᱟ ᱠᱚᱨᱮ ᱚᱱᱟᱛᱮ ᱠᱟᱹᱴᱤᱡ ᱠᱚᱢ ᱦᱩᱭ ᱟᱠᱟᱱᱟ ᱚᱱᱟ ᱠᱚᱨᱮ ᱾
ᱟ ᱠᱷᱩᱵᱽ ᱵᱷᱟᱜᱮ ᱜᱚᱝᱠᱮ ᱛᱟᱦᱞᱮ ᱾ ᱵᱷᱟᱹᱜᱤ ᱛᱚᱵᱮ ᱜᱚᱝᱠᱤ ᱚᱱᱟ ᱠᱚᱨᱮ ᱫᱚ ᱯᱩᱨᱴ ᱾ ᱟᱞᱮᱥᱮᱫ ᱫᱚ ᱚᱱᱠᱮ ᱫᱟᱜᱽ ᱫᱚᱭ ᱫᱟᱜᱽ ᱮᱫ ᱜᱮᱭᱟᱭ ᱠᱤᱱᱛᱩ ᱚᱱᱠᱟ ᱥᱤᱛᱩᱝ ᱫᱟᱭ ᱫᱟᱜᱽ ᱫᱟᱭ ᱢᱟᱱᱮ ᱱᱤᱢᱱᱚ ᱪᱟᱯ ᱾ ᱴᱟᱭᱮᱯ ᱞᱮᱠᱟ ᱟᱨ ᱠᱤ ᱾
ᱥᱮᱢ ᱥᱮᱢ ᱥᱮᱢ ᱾
ᱱᱚᱝᱠᱟ ᱨᱮᱫᱚ ᱢᱚᱱᱮ ᱦᱳᱭᱳᱜ ᱠᱟᱱᱟ ᱜᱚᱝᱠᱮ ᱪᱟᱥ ᱫᱚ ᱟᱥᱟ ᱠᱚᱨᱮ ᱵᱟᱝ ᱦᱳᱭᱩᱜᱼᱟ ᱱᱤᱭᱟᱹ ᱵᱟᱨ ᱫᱚ ᱡᱟ ᱢᱚᱱᱮ ᱦᱩᱭᱩᱜᱭᱳᱜ ᱟᱨᱠᱤ ᱾ ᱦᱮᱸ ᱛᱚᱞᱟ ᱟᱞᱮ ᱦᱚᱸ ᱛᱚᱞᱟ ᱾ ᱠᱚᱦᱚᱸ ᱛᱚᱞᱟ ᱠᱚᱦᱚᱸ ᱛᱤᱦᱤᱸᱜ ᱦᱚᱞᱟ ᱢᱟᱱᱫᱷᱮᱨ ᱞᱮ ᱜᱤᱰᱤ ᱠᱮᱫᱟ ᱛᱤᱦᱤᱧᱟᱹᱜ ᱠᱤᱪᱷᱩ ᱛᱚᱞᱟ ᱞᱮ ᱜᱤᱰᱤ ᱠᱮᱫᱟ ᱟᱫᱚ ᱾ ᱚᱱᱠᱟ ᱵᱟᱫ ᱵᱟᱝ ᱦᱩᱭ ᱟᱠᱟᱱ ᱛᱮ ᱴᱚᱞᱟ ᱜᱤᱰᱤ ᱨᱮᱱᱟᱜ ᱥᱚᱢᱚᱭ ᱵᱟᱞᱮ ᱧᱟᱢ ᱟᱠᱟᱫᱟ ᱟᱨᱠᱤ ᱾
ᱟᱸᱪᱷᱟ ᱟᱪᱷᱟ ᱾ ᱦᱮᱸ ᱢᱟᱱᱮ ᱡᱚᱛᱚ ᱦᱚᱲ ᱥᱮᱜ ᱜᱮ ᱚᱱᱠᱟ ᱡᱚᱛᱚ ᱦᱚᱲ ᱥᱮᱜ ᱜᱮ ᱚᱱᱠᱟ ᱥᱤᱢ ᱚᱵᱚᱥᱛᱟ ᱜᱮ ᱾
ᱚᱵᱚᱥᱛᱟ ᱜᱮ ᱦᱩᱭ ᱾
ᱦᱸ ᱾
ᱟᱫᱚ ᱚᱪᱮᱜ ᱦᱩᱲᱩ ᱠᱚᱠᱚ ᱛᱚᱞᱟᱣ ᱟᱠᱟᱫ ᱛᱮ?
ᱦᱩᱲᱩ ᱟᱞᱮ ᱥᱮᱫᱽ ᱫᱚ ᱢᱚᱴᱟ ᱢᱩᱴᱤ ᱥᱟᱱᱟᱢ ᱞᱮᱠᱟᱱᱟᱜ ᱜᱮ ᱦᱩᱭᱩᱜᱼᱟ ᱟᱫᱚ ᱚᱱᱮ ᱱᱤᱭᱟᱹ ᱵᱟᱨ ᱫᱚ ᱾ ᱵᱩᱦᱩᱛ ᱢᱩᱲᱤ ᱞᱮ ᱤᱭᱟᱹᱣ ᱠᱟᱫᱟ ᱦᱟᱸᱜ ᱚᱱᱟ ᱫᱷᱩᱲᱤ ᱨᱮᱜᱮ ᱞᱮ ᱜᱤᱲᱤᱭ ᱟᱠᱟᱫᱟ ᱪᱟᱨᱟ ᱫᱚ ᱾
ᱦᱸ ᱦᱩᱸ ᱵᱩᱴ ᱢᱚᱱᱤ ᱢᱟ ᱚᱝᱠᱮ ᱟᱹᱰᱤ ᱯᱨᱚᱴᱤᱱ ᱡᱤᱱᱤᱥ ᱜᱚᱝᱠᱮ ᱚᱱᱟ ᱠᱚᱫᱚ ᱾
ᱵᱟᱹᱭ ᱛᱮ ᱦᱮᱸ ᱵᱟᱹᱫᱽ ᱨᱮᱪᱷᱟᱲᱟ ᱵᱟᱝ ᱦᱩᱭᱩᱜᱼᱟ ᱛᱚ ᱚᱱᱟᱛᱮ ᱚᱱᱟ ᱫᱚ ᱞᱟᱦᱟ ᱜᱮᱞᱮ ᱜᱤᱰᱤᱭ ᱠᱟᱫᱟ᱾
ᱦᱳᱭ ᱦᱳᱭ ᱦᱳᱭ ᱴᱤᱠ ᱴᱤᱠ ᱟᱹᱰᱤ ᱱᱟᱯᱟᱭ᱾ ᱦᱮᱸ ᱨᱟᱱ ᱞᱮᱠᱟᱱ ᱡᱤᱱᱤᱥ ᱠᱟᱱᱟ ᱟᱨ ᱜᱚᱝᱠᱮ ᱚᱱᱠᱟ ᱢᱤᱱᱤᱠᱮᱴ᱾ ᱥᱚᱨᱱᱚ ᱵᱤᱵᱤ ᱤᱞᱮᱵᱷᱮᱱ ᱴᱮᱱ ᱴᱮᱱ ᱛᱚᱞᱟᱴ ᱱᱚᱣᱟ ᱠᱚ᱾
ᱚᱝᱠᱟ ᱱᱟᱝ ᱜᱮ ᱦᱩᱭᱩᱜᱩᱜᱼᱟ᱾
ᱚᱱᱟ ᱞᱮᱠᱟᱱᱟᱜ ᱜᱮ ᱦᱩᱭᱩᱜᱼᱟ ᱵᱟᱝ᱾
ᱥᱟᱱᱟᱢ ᱞᱮᱠᱟᱱᱟᱜ ᱜᱮ ᱦᱚᱸᱭᱚᱜᱼᱟ᱾
ᱟᱫᱚ ᱚᱢᱠᱮ ᱵᱟᱹᱫᱽ ᱥᱚᱠᱲᱟ ᱠᱚᱨᱮ ᱟᱪᱪᱷᱟ ᱜᱚᱢᱠᱮ ᱚᱱᱟ ᱤᱭᱟᱹ ᱡᱟᱦᱟᱸ ᱜᱚᱝᱠᱮ ᱡᱟᱦᱟᱸ ᱵᱷᱩᱛ ᱢᱩᱹᱲᱤ ᱦᱩᱲᱩᱢ ᱞᱟᱹᱭ ᱠᱮᱫᱟ ᱚᱱᱟ ᱦᱩᱲᱩ ᱫᱚ ᱜᱚᱝᱠᱮ᱾ ᱚᱠᱟ ᱠᱚᱨᱮ ᱯᱮ ᱚᱠᱟ ᱠᱷᱮᱛ ᱠᱚᱨᱮ ᱯᱮ ᱨᱚᱦᱚᱭᱟ᱾
ᱚᱱᱟ ᱫᱚ ᱟᱱᱟ ᱤᱭᱟᱹ ᱠᱚᱨᱮ ᱵᱟᱹᱫᱽ ᱠᱚᱨᱮ ᱡᱟᱦᱟᱸ ᱠᱚᱨᱮ ᱫᱚ ᱚᱱᱮ ᱵᱟᱹᱫᱽ ᱜᱚᱰᱟ ᱧᱚᱜ᱾ ᱢᱮᱱᱟᱜ ᱟᱠᱟᱫ ᱚᱱᱟ ᱠᱚᱨᱮ᱾
ᱚᱱᱟ ᱠᱚᱨᱮ ᱜᱮ ᱵᱷᱟᱞᱤ ᱦᱩᱭᱩᱜᱼᱟ ᱟᱨᱠᱤ᱾
ᱚ ᱠᱷᱩᱵᱽ ᱵᱷᱟᱜᱤ᱾
ᱵᱟᱹᱫᱽ ᱠᱚᱨᱮ ᱯᱩᱲᱭᱟᱹ ᱠᱷᱮᱛ ᱠᱚᱨᱮ ᱚᱱᱟ ᱠᱚᱫᱚ ᱡᱟᱥᱛᱤ ᱞᱮᱠᱟ ᱦᱩᱭᱩᱜᱼᱟ ᱟᱨᱠᱤ᱾
ᱟᱫᱚ ᱚᱱᱟ ᱫᱚ ᱜᱚᱝᱠᱮ ᱪᱮᱫ ᱞᱮᱠᱟ ᱢᱟᱱᱮ ᱚᱱᱟ ᱫᱚ ᱛᱚᱞᱟ ᱠᱟᱛᱮ ᱠᱚ ᱜᱤᱰᱤᱭᱟ ᱥᱮ᱾ ᱟᱪᱪᱷᱟᱲᱟ ᱠᱟᱫᱟ ᱚᱱᱟ ᱦᱩᱲᱩ ᱫᱚ᱾
ᱡᱚᱛᱚ ᱨᱚᱠᱚᱢ ᱜᱮ ᱜᱟᱱᱚᱜᱼᱟ ᱟᱫᱚ ᱱᱚᱣᱟ ᱫᱚ ᱯᱳᱭᱞᱟᱹ ᱟᱞᱮ ᱞᱮ ᱪᱟᱥᱟ ᱛᱚ ᱚᱱᱟᱛᱮ ᱛᱚᱞᱟ ᱡᱚᱛᱚ ᱨᱚᱠᱚᱢ᱾ ᱠᱚᱢ ᱛᱚᱞᱟ ᱜᱮ ᱫᱷᱩᱲᱤ ᱫᱷᱩᱲᱤ ᱨᱮᱦᱟᱸ ᱠᱚ ᱜᱤᱲᱤᱭᱟ ᱯᱳᱭᱞᱳ ᱯᱚᱨᱮ ᱫᱚ ᱚᱱᱟᱜᱮ᱾ ᱦᱳᱭ ᱡᱩᱫᱤ ᱡᱟᱦᱟᱸ ᱠᱚ ᱫᱷᱩᱲᱤ ᱨᱮ ᱵᱟᱝᱠᱚ ᱜᱤᱰᱤ ᱫᱟᱲᱮᱭᱟᱜᱼᱟ ᱩᱱᱠᱩ ᱫᱚ ᱟᱪᱷᱟᱲᱟ ᱪᱷᱟᱲᱟ ᱩᱯᱟᱹᱭ ᱵᱟᱹᱱᱩᱜᱼᱟ᱾
ᱟᱪᱪᱷᱟ ᱟᱪᱪᱷᱟ ᱴᱷᱤᱠ ᱴᱷᱤᱠ ᱵᱟᱹᱱᱩᱜᱼᱟ ᱴᱷᱤᱠ ᱟᱡᱷᱟ ᱜᱚᱝᱠᱮ ᱪᱮ ᱞᱮᱠᱟ ᱢᱚᱴᱟ ᱢᱩᱴᱤ ᱜᱚᱝᱠᱮ ᱱᱚᱣᱟ᱾ ᱪᱮᱫ ᱞᱮᱠᱟ ᱱᱚᱣᱟ ᱦᱩᱲᱩ ᱪᱟᱥ ᱠᱟᱛᱮ ᱥᱮ ᱨᱚᱠᱚᱢ ᱯᱚᱞᱟᱱ ᱦᱩᱭᱩᱜ ᱠᱟᱱᱟ ᱚᱱᱠᱟ ᱢᱚᱱᱮ ᱦᱩᱭᱩᱜ ᱠᱟᱱᱟ ᱥᱮ᱾ ᱦᱮᱸ ᱚᱱᱠᱟ ᱥᱚᱨᱱᱚ ᱞᱚᱞᱚᱴ ᱜᱮ ᱵᱷᱟᱜᱤ ᱦᱩᱭᱩᱜ ᱠᱟᱱᱟ᱾
ᱵᱟᱝ ᱵᱟᱝ ᱚᱱᱟ ᱫᱚ ᱵᱮᱥᱤ ᱫᱚ ᱦᱩᱭᱩᱜ ᱠᱟᱱᱟ ᱚᱱᱟ ᱵᱩᱞᱮᱴ ᱦᱩᱲᱩ ᱟᱨᱠᱤ᱾ ᱵᱩᱞᱮᱴ ᱮᱢ ᱟᱸᱡᱚᱢ᱾
ᱟᱪᱪᱷᱟ ᱦᱮᱸ ᱦᱮᱸ ᱦᱮᱸ᱾
ᱦᱳᱭ ᱚᱱᱟᱜᱮ ᱵᱤᱥᱤ ᱦᱩᱭᱩᱜᱼᱟ ᱱᱚᱣᱟ ᱫᱚ ᱟᱨᱠᱤ ᱳᱣᱳᱭ ᱨᱚᱠᱚᱢ ᱦᱩᱭᱩᱜᱼᱟ ᱫᱚᱢᱮ ᱫᱚ ᱵᱟᱝ ᱦᱩᱭᱩᱜᱼᱟ᱾ ᱨᱟᱣᱟᱞ ᱧᱚᱜ ᱜᱮᱭᱟ ᱛᱷᱚᱸ᱾
ᱟᱫᱚ ᱜᱚᱝᱠᱮ ᱱᱚᱣᱟ ᱠᱚᱨᱮ ᱫᱚ ᱚᱱᱟ ᱱᱚᱣᱟ ᱦᱩᱲᱩ ᱨᱮᱫᱚ ᱥᱟᱦᱟᱨ ᱞᱟᱜᱟᱜ ᱛᱮ᱾
ᱟᱨ ᱚᱱᱠᱟᱱᱟᱜ ᱥᱟᱨ᱾ ᱵᱟᱝ ᱞᱟᱜᱟᱜᱼᱟ ᱟᱫᱚ ᱥᱟᱨ ᱨᱮ ᱠᱟᱹᱴᱤᱡ ᱮᱢᱟᱜ ᱠᱷᱟᱱ ᱟᱨᱠᱤ ᱵᱷᱷᱟᱞᱜᱼᱟ ᱡᱚᱛᱚ ᱡᱤᱱᱤᱥ ᱨᱮᱜᱮ ᱥᱟᱨᱮ ᱮᱢᱟᱜ ᱠᱷᱟᱱ ᱫᱚ ᱠᱟᱹᱴᱤᱡ᱾ ᱡᱟᱦᱟᱱᱟᱜ ᱡᱤᱱᱤᱥ ᱨᱮᱜᱮ᱾
ᱟᱨᱠᱤ ᱦᱮᱸ ᱥᱮ᱾
ᱦᱮᱸ ᱴᱷᱤᱠ ᱟᱨ ᱥᱟᱨ ᱵᱟᱢ ᱮᱢᱟᱜ ᱠᱷᱟᱱ ᱫᱚ ᱱᱮᱛᱟᱨᱟᱜ ᱦᱟᱥᱟ ᱫᱚ ᱜᱚᱝᱠᱮ ᱢᱟᱱᱮ ᱞᱟᱦᱟ ᱛᱮᱱᱟᱜ᱾ ᱦᱤᱥᱟ ᱫᱚ ᱵᱟᱝ ᱛᱟᱦᱮᱱᱟ ᱟᱨᱠᱤ ᱱᱮᱛᱟᱨ ᱫᱚ ᱥᱟᱨ ᱮᱢ ᱮᱢ ᱛᱮ ᱮᱢ ᱛᱮ ᱱᱤᱛᱚᱜ ᱫᱚ᱾ ᱤᱭᱟᱹᱨ ᱨᱮ ᱯᱚᱨᱤᱱᱚᱛᱚ ᱟᱠᱟᱱᱟ ᱥᱟᱨ ᱵᱟᱢ ᱮᱢ ᱞᱮᱠᱷᱟᱱ ᱴᱷᱤᱠ ᱴᱷᱟᱠ ᱦᱩᱭ ᱦᱚᱸ ᱵᱟᱝ ᱦᱩᱭᱩᱜᱼᱟ ᱟᱨᱠᱤ᱾
ᱵᱟᱝ ᱦᱩᱭᱩᱜᱼᱟ ᱦᱮᱸ ᱦᱟᱥᱟ ᱠᱚᱦᱚᱸ ᱵᱟᱹᱲᱤᱡ ᱪᱟᱵᱟ ᱟᱠᱟᱱᱟ ᱮᱠᱷᱚᱱ ᱫᱚ ᱟᱨ᱾
ᱟᱨ ᱞᱮᱸᱰᱮᱫ ᱠᱚᱦᱚᱸ ᱠᱚ ᱵᱟᱹᱲᱤᱡ ᱠᱟᱱᱟ ᱞᱮᱸᱰᱮᱫ ᱠᱚᱦᱚᱸ ᱞᱟᱦᱟ ᱫᱚ ᱞᱮᱸᱰᱮᱫ ᱠᱚ ᱵᱩᱨᱤᱡᱮᱫ ᱛᱮ ᱡᱟᱜᱮ ᱠᱟᱹᱴᱤᱡ᱾ ᱟᱨ ᱠᱚ ᱦᱟᱱᱛᱮ ᱱᱟᱛᱮ᱾ ᱚᱱᱛᱮ ᱛᱟᱦᱮᱸ ᱠᱟᱛᱮᱸ ᱟᱨ ᱥᱟᱨ ᱠᱚᱛᱮ ᱡᱚᱛᱚ ᱞᱮᱰᱮᱫ ᱠᱚ ᱜᱚᱡ ᱪᱟᱵᱟᱜ ᱠᱟᱱᱟ᱾
ᱦᱚᱸ ᱦᱤᱱᱟᱹ ᱱᱤᱭᱟ. ᱥᱟᱨ ᱠᱚᱠᱚ ᱮᱢᱚᱜ ᱠᱟᱱᱟ᱾ ᱡᱮᱢᱚᱱ ᱤᱭᱩᱨᱤᱭᱟᱹ, ᱯᱚᱴᱟᱥ, ᱫᱚᱥ ᱪᱷᱟᱵᱵᱤᱥ ᱠᱚ ᱮᱢᱟᱜ ᱠᱟᱱᱟ ᱫᱚ ᱟᱫᱚᱼᱼ
ᱚᱱᱟ ᱠᱚᱛᱮ ᱟᱫᱚ ᱵᱟᱝ ᱦᱩᱭᱩᱜ ᱠᱟᱱᱟ ᱚᱱᱠᱟ ᱟᱨᱠᱤ᱾ ᱟᱪᱪᱷᱟ᱾ ᱟᱨ ᱜᱚᱝᱠᱮ ᱡᱟᱦᱟᱸ ᱠᱚ ᱜᱚᱰᱟ ᱜᱚᱰᱟ ᱮᱞᱟᱠᱟ ᱚᱱᱟ ᱠᱚᱨᱮ ᱫᱚ ᱥᱚᱵᱡᱤ ᱠᱚᱯᱮ ᱨᱚᱦᱚᱭ ᱫᱟ ᱥᱮ ᱵᱟᱝ?
ᱦᱮᱸ ᱥᱚᱵᱡᱤ ᱠᱚ ᱦᱩᱭᱩᱜ-ᱟ᱾ ᱜᱚᱰᱟ ᱮᱞᱟᱠᱟ ᱵᱮᱜᱟᱲ ᱦᱩᱭᱩᱜᱼᱟ, ᱵᱤᱞᱟᱹᱛᱤ ᱦᱩᱭᱩᱜᱼᱟ ᱚᱱᱟ ᱠᱚᱞᱮ ᱮᱨ ᱫᱚᱞᱮ ᱮᱨ ᱟᱠᱟᱫᱟ ᱱᱚᱸᱜ-ᱚᱭ ᱵᱮᱜᱟᱲ ᱞᱮ ᱮᱨᱼᱼᱼ ᱠᱟᱜ ᱜᱮᱭᱟ ᱦᱩᱭᱩᱜ ᱠᱟᱱ ᱜᱮᱭᱟ ᱢᱚᱴᱟᱢᱩᱴᱤ ᱟᱫᱚ ᱵᱮᱜᱟᱲ ᱥᱤᱡᱤᱱ ᱪᱟᱵᱟᱭᱮᱱᱟ ᱛᱚ᱾
ᱦᱩᱸ ᱦᱩᱸ ᱦᱩᱸ᱾
ᱢᱳᱚᱴᱟᱢᱩᱴᱤ ᱵᱷᱟᱞᱮ ᱜᱮ ᱦᱩᱭᱱᱟ᱾
ᱵᱮᱸᱜᱟᱲ ᱠᱚ ᱜᱚᱝᱠᱮ ᱢᱚᱴᱟᱢᱩᱴᱤᱟ ᱛᱟᱦᱚᱞᱮ ᱛᱤᱱᱟᱹᱜ ᱛᱤᱱᱟᱹᱜ ᱜᱟᱱ ᱛᱤᱱᱟᱹᱜ ᱜᱟᱱ ᱫᱟᱨᱮᱹ ᱵᱮᱱ ᱨᱚᱦᱚᱭᱮᱫᱟ ᱵᱮᱸᱜᱟᱲ ᱫᱟᱨᱮᱹ ᱠᱚ?
ᱩᱸ ᱦᱩᱭᱞᱮᱱᱟ ᱢᱳᱚᱴᱟᱢᱩᱴᱤ ᱳᱭ ᱰᱮᱲᱥᱚ ᱯᱤᱥ ᱜᱟᱱ ᱫᱟᱨᱮᱹ᱾
ᱛᱟᱦᱚᱞᱮ ᱜᱚᱝᱠᱮ ᱢᱤᱫ ᱫᱤᱱ ᱛᱮᱜᱮ ᱛᱚ ᱢᱚᱴᱟᱢᱩᱴᱤ ᱢᱤᱫ ᱠᱩᱭᱤᱱᱴᱟᱞ ᱢᱟᱞ ᱵᱮᱱ ᱩᱰᱩᱠ ᱮᱫ ᱛᱟᱸᱦᱮᱫ᱾
ᱦᱮᱸ ᱵᱮᱥᱤ ᱵᱮᱥᱤ ᱠᱟᱛᱮᱫ ᱩᱰᱩᱠᱚᱜ ᱠᱟᱱ ᱛᱟᱦᱮ ᱢᱳᱚᱴᱟᱢᱩᱴᱤ ᱚᱸᱰᱮ ᱛᱳᱢᱟᱨ ᱰᱮᱲᱥᱚ ᱯᱤᱥ ᱨᱮ ᱦᱩᱭᱩᱜᱠᱟᱱ ᱛᱟᱢ ᱛᱟᱦᱮᱸᱡᱼᱼ ᱢᱚᱴᱟᱢᱩᱴᱤ ᱯᱚᱱᱨᱚ ᱠᱩᱭᱤᱱᱴᱟᱞ ᱜᱟᱱ ᱯᱚᱱᱨᱚ ᱠᱩᱲᱤ ᱠᱩᱭᱱᱴᱟᱞ ᱜᱟᱱ ᱚᱱᱠᱟ ᱥᱳᱞᱳ ᱠᱩᱭᱱᱴᱟᱞ ᱜᱟᱱ ᱩᱰᱩᱵᱴᱜᱚᱜ ᱠᱟᱱ ᱛᱟᱦᱮᱸᱫ᱾
ᱟᱪᱪᱷᱟ ᱟᱪᱪᱷᱟ ᱠᱷᱩᱵ ᱵᱷᱟᱜᱮ ᱟᱨᱼᱼ
ᱚᱱᱟ ᱥᱟᱶᱛᱮ ᱟᱨᱚ ᱟᱭᱢᱟ ᱥᱚᱵᱡᱤ ᱠᱚ ᱛᱟᱦᱮᱸᱠᱟᱱᱟ᱾ ᱢᱟᱨᱟᱹᱨᱤᱪ ᱠᱚ ᱟᱫᱚ ᱢᱟᱨᱟᱹᱨᱤᱪ ᱠᱚ ᱰᱷᱸᱲᱚᱥ ᱠᱚ ᱛᱟᱦᱮᱸ ᱠᱟᱱᱟ᱾
ᱟᱹᱰᱤ ᱢᱚᱸᱡᱽ ᱟᱹᱰᱤ ᱢᱚᱸᱡᱽ ᱜᱚᱝᱠᱮ ᱱᱚᱸᱜ-ᱚᱭ ᱥᱚᱵᱡᱤ ᱜᱚᱝᱠᱮ ᱟᱪᱪᱷᱟᱼᱼ ᱦᱩᱲᱩ ᱪᱟᱥ ᱨᱮ ᱵᱮᱥᱤ ᱞᱟᱵᱷ ᱢᱮᱱᱟᱜᱼᱟ ᱥᱮ ᱥᱚᱵᱡᱤ ᱪᱟᱥ ᱨᱮ?
ᱟᱫᱚᱻ ᱚᱸ ᱧᱮᱞᱤᱧ᱾ ᱦᱤᱥᱟᱹᱵ ᱠᱟᱛᱮ ᱧᱮᱞ ᱞᱮᱠᱷᱟᱱ ᱫᱚ ᱦᱩᱲᱩ ᱪᱟᱥ ᱨᱮᱫᱚ ᱥᱮᱨᱚᱠᱚᱢ ᱮᱠᱴᱟ ᱫᱚ ᱵᱟᱹᱱᱩᱜᱼᱟ᱾ ᱚᱱᱟ ᱫᱚᱼᱼ ᱟᱨ ᱨᱮᱴ ᱠᱚ ᱫᱟᱢ ᱠᱚ ᱵᱟᱝ ᱵᱟᱹᱲᱛᱤ ᱞᱮᱠᱷᱟᱱ ᱵᱟᱝ ᱦᱳᱭᱜᱼᱟ ᱡᱮᱢᱚᱱ ᱵᱮᱸᱜᱟᱲ ᱨᱮᱱᱟᱜ ᱫᱚᱼᱼᱼ ᱫᱚᱵᱫᱤᱱ ᱨᱮᱜᱮ ᱫᱟᱢ ᱰᱷᱮᱨ ᱜᱮᱭᱟ᱾
ᱦᱩᱸ ᱦᱩᱸ᱾
ᱢᱚᱴᱟᱢᱩᱴᱤ ᱰᱷᱮᱨᱮᱢ ᱨᱚᱦᱚᱭ ᱞᱮᱠᱷᱟᱱ ᱟᱨ ᱡᱩᱫᱤ ᱚᱱᱠᱟᱱ ᱯᱟᱢᱤᱢ ᱧᱟᱢ ᱠᱚᱣᱟ ᱜᱟᱹᱰᱤ ᱯᱟᱰᱤ ᱛᱟᱦᱚᱞᱮ ᱮᱲᱮ ᱠᱷᱟᱱ ᱞᱟᱵᱷ ᱫᱚ ᱦᱮᱸᱱᱟᱜ ᱜᱮᱭᱟ᱾
ᱦᱩᱸ ᱦᱩᱸ᱾
ᱟᱪᱪᱷᱟᱟ ᱥᱤᱡᱤᱱ ᱨᱮᱜᱮ ᱚᱱᱟ᱾ ᱦᱩᱲᱩ ᱫᱚ ᱢᱟᱨᱮ ᱠᱟᱛᱮ ᱦᱚᱢ ᱟᱠᱷᱨᱤᱧ ᱫᱟᱲᱮᱭᱟᱜᱼᱟ ᱴᱷᱤᱠ ᱴᱷᱟᱠ ᱡᱩᱫᱤ ᱡᱚᱛᱱᱚ ᱠᱟᱛᱮᱢ ᱫᱚᱦᱚ ᱫᱟᱲᱮᱭᱟᱜᱼᱟ ᱢᱟᱨᱮ ᱠᱟᱛᱮ ᱦᱚᱸ ᱦᱩᱲᱩ ᱫᱚ ᱟᱠᱷᱨᱤᱧ ᱫᱚ ᱜᱟᱱᱚᱜ ᱛᱟᱢᱟ᱾
ᱦᱩᱸ ᱦᱩᱸ᱾
ᱠᱤᱱᱛᱩ ᱵᱮᱸᱜᱟᱲ ᱠᱚᱫᱚ ᱚᱱᱠᱟ ᱫᱚ ᱵᱟᱭ ᱜᱟᱱᱚᱜᱼᱟ ᱥᱮ ᱟᱵᱚ ᱫᱚ ᱚᱠᱟᱨᱮᱵᱚᱱ ᱫᱚᱦᱚᱭᱟ ᱵᱮᱸᱜᱟᱲ ᱠᱚᱫᱚ ᱜᱚᱫ ᱠᱟᱛᱮᱫ ᱫᱚ ᱚᱱᱠᱟᱱ ᱡᱟᱭᱜᱟ ᱦᱚᱸ ᱩᱱᱟᱹᱜ ᱛᱟᱵᱚᱱ ᱚᱱᱠᱟᱱᱟᱜ᱾ ᱦᱚᱸ ᱤᱭᱟᱹ ᱜᱮ ᱯᱷᱮᱥᱮᱞᱤᱴᱤ ᱜᱮ ᱵᱟᱹᱱᱩᱜ ᱛᱟᱵᱚᱱᱟ᱾
ᱦᱮᱸ ᱴᱷᱤᱠ ᱜᱚᱝᱠᱮ ᱟᱫᱚᱼᱼ ᱦᱮᱸ ᱡᱟᱭᱜᱟ ᱠᱚ ᱵᱟᱹᱱᱩᱜ ᱛᱟᱵᱚᱱᱟ ᱟᱨ ᱛᱚᱵᱮ ᱤᱧ ᱜᱚᱝᱮ ᱟᱢᱟᱜ ᱢᱚᱱᱮᱨᱮ ᱪᱮᱫ ᱞᱟᱹᱭᱟᱼᱼ ᱥᱚᱵᱽᱡᱤ ᱨᱚᱦᱚᱭ ᱞᱮᱠᱷᱟᱱ ᱵᱤᱥᱤ ᱞᱟᱵᱷᱵ ᱥᱮ ᱦᱩᱲᱩ ᱨᱚᱦᱚᱭ ᱞᱮᱠᱷᱟᱱ ᱵᱤᱥᱤ ᱞᱟᱵᱷ?
ᱟᱫᱚ ᱥᱤᱡᱤᱱ ᱨᱮᱫᱚ ᱥᱚᱵᱡᱤ ᱨᱚᱦᱚᱭ ᱨᱮᱜᱮ ᱞᱟᱵᱷ ᱫᱚ ᱞᱟᱵᱷᱚᱜᱼᱟ᱾
ᱦᱩᱸ᱾
ᱥᱤᱡᱤᱱ ᱨᱮ᱾
ᱢᱟᱱᱮ ᱵᱨᱭᱟ ᱵᱨᱭᱟ ᱪᱟᱥ ᱜᱮ ᱫᱨᱠᱟᱨ᱾
ᱫᱚᱨᱠᱟᱨ ᱦᱮᱸ, ᱥᱤᱡᱤᱱ ᱨᱮ ᱪᱟᱥ ᱦᱩᱭᱩᱜᱼᱟ᱾
ᱥᱮᱵᱡᱤ ᱥᱚᱵᱡᱤ ᱥᱤᱡᱤᱱ ᱨᱮ ᱥᱚᱵᱡᱤ ᱪᱟᱥ ᱠᱟᱛᱮ ᱯᱚᱭᱥᱟᱴᱚ ᱢᱤᱫᱴᱟᱝ ᱦᱩᱭᱩᱜ-ᱟ ᱟᱨᱦᱩᱼᱼᱼ ᱧᱤᱫᱟᱹ ᱵᱷᱳᱨ ᱦᱮᱸ ᱟᱸ ᱚᱱᱟ ᱦᱚᱸ ᱠᱟᱛᱷᱟᱼᱼ ᱠᱟᱱ ᱜᱮ ᱥᱮ ᱵᱟᱝ ᱫᱚ ᱠᱟᱝ ᱛᱟᱦᱞᱮ ᱦᱚᱸᱜᱼᱚᱭ ᱦᱩᱲᱩ ᱠᱚᱯᱮ ᱨᱚᱦᱚᱭᱼᱼ ᱫᱚ ᱦᱩᱲᱩ ᱠᱚᱫᱚ ᱴᱟᱠᱴᱟᱨ ᱥᱮ, ᱱᱟᱦᱮᱞ ᱥᱮ, ᱠᱩᱴᱤ ᱥᱮ ᱪᱮᱫ ᱛᱮᱯᱮᱼᱼᱼ ᱮ ᱞᱚᱥᱚᱫᱟ ᱠᱷᱮᱛ ᱠᱚᱫᱚᱯᱮ ᱥᱤᱭᱟ ᱪᱮᱫ ᱛᱮ?
ᱵᱟᱵᱟᱲᱮ ᱟᱞᱮᱭᱟᱜ ᱫᱚ ᱵᱟᱨᱭᱟ ᱠᱟᱰᱟ ᱱᱟᱦᱮᱞ ᱢᱮᱱᱟᱜ ᱛᱟᱞᱮᱭᱟ ᱠᱟᱰᱟ ᱱᱟᱦᱮᱞ ᱛᱮᱜᱮ ᱠᱟᱰᱟᱱᱟᱦᱮᱞᱼᱼᱼ ᱛᱮᱱᱟᱜ ᱡᱟᱦᱟᱸ ᱞᱚᱥᱚᱫ ᱦᱩᱭᱩᱜᱼᱟ ᱚᱱᱟ ᱫᱚ ᱴᱟᱠᱴᱟᱨ ᱛᱮᱫᱚ ᱛᱮᱢᱚᱱ ᱫᱚ ᱵᱟᱭ ᱦᱳᱜ ᱠᱟᱱᱟ ᱧᱮᱞ ᱫᱚᱞᱮ ᱧᱮᱞ ᱵᱟᱲᱟ ᱠᱮᱫᱟ᱾ ᱟᱞᱮ ᱟᱫᱚ ᱠᱟᱹᱴᱤᱡ ᱠᱟᱹᱴᱤᱡ ᱠᱷᱮᱛ ᱛᱚ ᱴᱟᱠᱴᱟᱨ ᱫᱚ ᱵᱟᱭ ᱟᱹᱪᱩᱨ ᱫᱟᱲᱮᱜᱼᱟ ᱛᱚ ᱮᱸ ᱟᱪᱩᱨ ᱫᱚ ᱟᱹᱪᱩᱨᱚᱜᱟ ᱥᱚᱢᱚᱭ ᱵᱥᱼᱼ ᱥᱤ ᱞᱟᱜᱟ ᱠᱷᱚᱨᱪᱟ ᱵᱮᱥᱤ ᱞᱟᱜᱟ ᱯᱚᱭᱥᱟ ᱯᱚᱭᱥᱟ ᱞᱟᱜᱼᱟ᱾
ᱚᱱᱟ ᱛᱮᱜᱮ ᱠᱟᱰᱟ ᱱᱟᱦᱮᱞ ᱛᱮᱜᱮ᱾
ᱠᱷᱩᱵ ᱵᱷᱟᱹᱜᱮ ᱠᱟᱱ ᱛᱟᱭᱟ᱾ ᱠᱟᱫᱟ ᱱᱟᱦᱮᱞ ᱛᱮᱫᱚ ᱜᱚᱝᱠᱮ ᱢᱚᱴᱟᱢᱩᱴᱤ ᱞᱟᱛᱟᱨ ᱦᱟᱹᱵᱤᱡ ᱥᱤ-ᱟ ᱵᱟᱝ ᱰᱷᱮᱨ ᱤᱧᱟᱜ ᱟᱨ ᱠᱳᱱᱳ ᱤᱭᱟᱹ ᱠᱮᱢᱤᱠᱮᱞ ᱠᱚ ᱵᱟᱝ ᱧᱩᱨᱩᱜᱼᱟ ᱩᱵ ᱠᱚᱦᱚᱸ ᱵᱟᱝ ᱧᱩᱨᱩᱜᱼᱟ ᱵᱟᱝ ᱡᱟ
ᱟᱹᱰᱤ ᱜᱤ ᱜᱟᱹᱰᱤ ᱠᱚᱛᱮ ᱥᱤ ᱵᱟᱲᱟ ᱞᱮᱠᱷᱟᱱ ᱚᱱᱟ ᱨᱮᱱᱟᱜ ᱡᱟᱦᱟᱸ ᱠᱮᱢᱤᱠᱮᱞ ᱰᱤᱡᱮᱞ ᱠᱚ ᱯᱮᱴᱳᱞ ᱡᱟᱭᱳᱠ ᱦᱟᱵᱤ ᱡᱟᱹᱵᱤᱛᱮ ᱦᱟᱥᱟ ᱠᱚᱦᱚᱸ ᱵᱟᱹᱲᱤᱡᱚᱜ ᱠᱟᱱᱟ᱾
ᱦᱮᱸ ᱦᱮᱸ ᱟᱫᱚ ᱜᱚᱝᱠᱮ ᱴᱟᱠᱴᱟᱨ ᱛᱮ ᱥᱤ ᱟᱨ ᱱᱟᱦᱮᱞ ᱛᱮ ᱥᱤ ᱫᱚ ᱟᱹᱰᱤ ᱛᱚᱯᱷᱟᱛ ᱜᱮᱭᱟ ᱵᱟᱝ?
ᱦᱮᱸ ᱛᱚᱯᱷᱟᱛ ᱫᱚ ᱛᱚᱯᱷᱟᱛ ᱜᱮᱭᱟ ᱟᱫᱚ ᱱᱮᱛᱟᱨ ᱫᱚ ᱡᱚᱛᱚ ᱨᱩᱴᱟᱨ ᱨᱮᱛᱚ ᱚᱱᱟᱛᱮ ᱡᱚᱛᱚ ᱦᱚᱲ ᱜᱮ ᱥᱩᱵᱤᱫᱷᱟ ᱠᱚ ᱢᱚᱱᱮᱭ ᱫᱟ᱾ ᱠᱤᱱᱛᱩ ᱚᱱᱟ ᱫᱚ, ᱚᱱᱮ ᱟᱫᱚ ᱢᱟᱠᱮ ᱡᱮᱢᱚᱱ ᱡᱮᱢᱚᱱ ᱰᱟᱭᱵᱷᱟᱨ ᱛᱮᱢᱚᱱᱮ ᱥᱤᱭᱟ ᱦᱮᱸ ᱥᱮ᱾
ᱦᱩᱸ ᱦᱩᱸ
ᱚᱠᱟ ᱨᱮᱫᱚ ᱧᱮᱞᱢᱮ ᱱᱟᱣᱟ ᱰᱟᱭᱵᱷᱟᱨ ᱠᱚ ᱫᱮᱡ ᱠᱟᱫᱮᱭᱟ ᱩᱱᱤ ᱚᱝᱠᱟ ᱯᱩᱴᱩᱨ ᱤᱫᱤ ᱠᱟᱜ ᱠᱟᱱᱟ ᱥᱤ ᱫᱚ ᱵᱟᱭ ᱥᱤᱭ ᱫᱟ᱾
ᱦᱮᱸ ᱦᱮᱸ,
ᱟ ᱠᱟᱰᱟ ᱱᱟᱦᱮᱞ ᱫᱚ ᱵᱟᱝ ᱠᱟᱰᱟ ᱱᱟᱦᱮᱞ ᱛᱮᱫᱚ ᱡᱟᱦᱟᱸ ᱞᱮᱠᱟᱢ ᱥᱤᱭᱟ ᱟᱢ ᱚᱝᱠᱟ ᱜᱮ ᱥᱤᱜᱼᱟ᱾
ᱛᱟᱦᱞᱮ ᱜᱚᱝᱠᱮ ᱮᱠᱷᱚᱱᱳ ᱟᱯᱮ ᱫᱚ ᱠᱟᱰᱟ ᱱᱟᱦᱮᱞ ᱛᱮᱜᱮ ᱯᱮ ᱥᱤᱭᱟ?
ᱦᱮᱸ ᱟᱞᱮᱫᱟ ᱠᱟᱰᱟ ᱵᱟᱦᱮᱞ ᱛᱮᱜᱮ ᱟᱫᱚ ᱟᱹᱰᱤ ᱯᱨᱚᱭᱳᱡᱚᱱ ᱨᱮ ᱚᱥᱩᱵᱤᱫᱟ ᱨᱮ ᱜᱟᱹᱰᱤ ᱠᱚᱛᱮ ᱫᱚᱞᱮ ᱥᱤ ᱵᱟᱲᱟᱭᱟ᱾ ᱮᱭᱟ,
ᱟᱪᱪᱷᱟ ᱟᱹᱰᱤ ᱟᱹᱰᱤ᱾
ᱛᱷᱚᱲᱟ ᱵᱟᱭ ᱜᱟᱱᱚᱜ ᱠᱟᱱᱟ ᱥᱤ ᱠᱚ ᱵᱟᱢ ᱫᱟᱲᱮᱭᱟᱜ ᱠᱟᱱᱟ ᱦᱭᱛᱚ ᱡᱟᱦᱟᱱᱟᱜ ᱟᱨᱠᱮᱴᱚᱟᱨᱮᱢ ᱯᱟᱲᱟᱣ ᱟᱠᱟᱱᱟ ᱛᱚᱠᱷᱚᱱ ᱫᱚ ᱟᱫᱚ ᱩᱯᱟ. ᱭ ᱛᱚ ᱱᱟᱱᱩᱜ-ᱟ ᱜᱟᱹᱰᱤ ᱪᱷᱟᱲᱟ᱾
ᱵᱟᱝ ᱵᱟ ᱴᱷᱤᱠ ᱴᱷᱤᱠ ᱴᱷᱤᱠᱚᱢ ᱜᱮ ᱴᱷᱤᱠ ᱴᱷᱤᱠ ᱠᱟᱛᱷᱟ ᱜᱮᱢ ᱞᱟᱹᱭ ᱠᱟᱫᱟ᱾ ᱮᱸ ᱟᱨ ᱡᱚᱫᱤᱸᱭᱳ ᱴᱟ ᱦᱮᱸ ᱰᱟᱝᱨᱟ ᱱᱟᱦᱮᱞ ᱥᱤᱫᱚ ᱥᱚᱢᱚᱭ ᱞᱟᱜᱟᱣ ᱦᱚᱪᱚᱱ ᱠᱤᱱᱛᱩ, ᱯᱷᱚᱞᱚᱱ ᱵᱷᱟᱞᱤ ᱦᱩᱭᱩᱜᱼᱟ᱾
ᱩᱸ ᱯᱷᱚᱞᱚᱱ ᱵᱷᱟᱹᱜᱤ ᱦᱩᱭᱩᱜᱼᱟ᱾ ᱡᱚᱛᱚ ᱠᱤᱪᱷᱩ ᱜᱮ ᱵᱷᱟᱞᱮ ᱦᱟᱥᱟ ᱦᱚᱸ ᱵᱷᱟᱞᱤ ᱛᱟᱦᱮᱱᱟ ᱢᱚᱴᱟᱢᱩᱴᱤ᱾ ᱦᱩᱸ
ᱛᱟᱦᱞᱮ ᱥᱚᱢᱚᱭ ᱞᱟᱜᱟᱜ-ᱟ ᱦᱮᱸ ᱛᱟᱦᱞᱮ ᱜᱚᱝᱠᱮ ᱟᱯᱮ ᱫᱚ ᱪᱟᱥ ᱞᱟᱦᱟ ᱠᱷᱚᱱ ᱜᱮ ᱠᱷᱮᱛ ᱠᱚᱫᱚ ᱞᱮ ᱥᱤ ᱠᱟᱜᱼᱟ ᱥᱤ ᱯᱟᱲᱟᱜ,
ᱦᱩᱸ ᱟᱞᱮ ᱫᱚ ᱫᱷᱚᱨᱚᱱ ᱨᱮᱜᱮᱞᱮ ᱥᱤᱼᱼ ᱠᱟᱜᱼᱟ ᱫᱷᱚᱨᱚᱱ ᱨᱮᱜᱮ ᱛᱚᱞᱟ ᱜᱤᱰᱤ ᱞᱟᱹᱜᱤᱫ ᱦᱚᱸ ᱫᱷᱚᱨᱚᱱ ᱨᱮ ᱞᱟᱦᱟ ᱠᱷᱚᱱᱟᱜ ᱜᱷᱟᱸᱥ ᱠᱚ ᱮᱲᱮᱠᱷᱟᱱ ᱜᱩᱡᱩᱜᱼᱟ᱾ ᱩᱱᱟ. ᱜ ᱠᱚᱥᱴᱚ ᱵᱟᱝ ᱞᱟᱜ ᱮ ᱵᱟᱠᱷᱟᱱᱼᱼ ᱴᱟᱴᱠᱟ ᱯᱩᱲᱤᱭᱟᱹ ᱯᱟᱲᱟᱜ ᱠᱟᱛᱮ ᱡᱩᱫᱤ ᱛᱚᱞᱟᱢ ᱜᱮᱲᱤᱭᱟᱹ ᱜᱷᱟᱸᱥ ᱠᱚᱨᱮ ᱡᱟᱦᱟ ᱛᱮᱜᱮ ᱟᱹᱰᱤ ᱥᱩᱢᱟᱹᱭ ᱦᱚᱸᱭ ᱡᱚᱢᱟ ᱟᱨ, ᱟᱹ ᱥᱮ ᱨᱚᱠᱚᱢ ᱫᱚᱢᱮ ᱜᱷᱟᱥ ᱮᱠᱴ ᱦᱚᱸ ᱵᱟᱝ ᱪᱟ ᱪᱟᱵᱟ ᱞᱟᱜᱤᱫᱚᱜᱼᱟ ᱥᱚᱸᱜᱮ ᱛᱮ ᱜᱤᱲᱤ ᱠᱚᱛᱮ ᱜᱮᱞᱮ ᱚᱨᱛᱷᱟᱛ ᱫᱷᱚᱨᱚᱱ ᱠᱷᱚᱱᱟᱜᱮᱞᱮ ᱥᱤᱠᱟᱜᱼᱟ ᱮᱫᱚᱢ ᱥᱤᱛᱩᱝᱢᱟᱭ ᱟᱨᱟᱢ ᱥᱮ ᱜᱷᱟᱥ ᱢᱟᱥ ᱡᱚᱛᱚ ᱜᱚᱡ ᱠᱚᱜᱼᱟ ᱟᱨᱟᱢ ᱥᱮ ᱢᱤᱫ ᱫᱷᱟ ᱥᱤ ᱠᱟᱛᱮ ᱮᱨ ᱞᱮᱠᱷᱟᱱ ᱜᱮ᱾
ᱟᱫᱚ ᱜᱚᱝᱠᱮ ᱟᱨ ᱛᱟᱦᱟᱞᱮ, ᱟᱯᱮᱚ ᱚᱢ ᱟᱹᱰᱤ ᱤᱭᱟᱹ ᱟᱨ ᱜᱚᱝᱠᱮ ᱟᱯᱮ ᱥᱮᱜ ᱫᱚ ᱚᱝᱠᱟ, ᱢᱟᱱᱮ ᱠᱚᱞ ᱠᱚ ᱵᱟ ᱢᱤᱱᱤ ᱵᱟ ᱠᱮᱱᱮᱞ ᱠᱚ ᱢᱮᱱᱟᱜ ᱚᱝᱠᱟ?
ᱩᱸ ᱱᱚᱝᱠᱟ ᱠᱷᱮᱛ ᱠᱚᱨᱮ?
ᱦᱮᱸ ᱠᱷᱮᱛ ᱠᱚᱨᱮᱜ?
ᱵᱟᱝ ᱵᱟᱝ ᱚᱱᱠᱟᱱᱟᱜ ᱥᱩᱵᱤᱫᱟ ᱫᱚ ᱟᱞᱮ ᱥᱮᱫ ᱫᱚ ᱱᱚᱛᱮ ᱫᱚ ᱵᱟᱹᱱᱩᱜᱼᱟ ᱟᱞ ᱥᱮᱫ ᱫᱚ ᱦᱮᱸ ᱟᱞᱮ ᱥᱮᱜ ᱟᱫᱚ ᱚᱱᱠᱟᱱᱟᱜ ᱥᱩᱵᱤᱫᱷᱟ ᱫᱚ ᱵᱟᱹᱱᱩᱜ ᱟᱠᱟᱫᱟ ᱛᱮᱢᱚᱱ ᱜᱟᱰᱟ ᱦᱚᱸ ᱵᱟᱹᱱᱩᱜ ᱟᱠᱟᱫᱟ ᱟᱞ ᱥᱮᱫ ᱾ ᱟᱞ ᱥᱮᱫ ᱫᱚ ᱡᱮ ᱜᱟᱰᱟᱛᱮ ᱫᱟᱜ ᱦᱤᱡᱩᱜ ᱚᱱᱠᱟ ᱚᱱᱠᱟᱱᱟᱜ ᱡᱟᱭᱜᱟ ᱜᱮ ᱟᱞᱮᱥᱮᱫ ᱫᱚ ᱟᱨᱠᱤ ᱵᱟᱝ ᱠᱟᱱᱟ ᱟᱨᱠᱤ ᱾
ᱚ ᱛᱟᱦᱚᱞᱮ ᱜᱚᱝᱠᱮ ᱟᱯᱮ ᱥᱮᱫ ᱫᱚ ᱥᱮᱨᱢᱟ ᱡᱟᱹᱲᱤ ᱪᱮᱛᱟ ᱱᱤᱨᱵᱷᱚᱨ ᱾
ᱦᱩᱸ ᱟᱞ ᱥᱮᱟᱨᱢᱟ ᱡᱟᱲᱤ ᱪᱤᱛᱟᱱ ᱨᱮ ᱜᱮ ᱱᱤᱨᱵᱷᱚᱨ ᱾
ᱡᱫᱤ ᱥᱮᱨᱢᱟ ᱵᱟᱭ ᱡᱟᱹᱲᱤᱭ ᱪᱟᱥ ᱵᱟᱝ ᱦᱩᱭᱩᱜᱼᱟ ᱵᱟᱝ ᱾
ᱪᱟᱥ ᱵᱟᱝ ᱦᱩᱭᱩᱜᱼᱟ ᱛᱮᱢᱚᱱ ᱚᱱᱟ ᱠᱮᱱᱮᱞ ᱫᱷᱟᱨᱮ ᱦᱩᱭ ᱞᱮᱠᱷᱟᱱ ᱦᱚᱸ ᱡᱮ ᱠᱮᱱᱮᱞ ᱫᱟᱜ ᱠᱚ ᱟᱲᱟᱜ ᱠ ᱪᱟᱥ ᱟᱠᱟᱱ ᱠᱚᱣᱟᱭ ᱾ ᱚᱱᱠᱟᱱ ᱡᱟᱭᱜᱟ ᱦᱚᱸ ᱵᱟᱝ ᱠᱟᱱ ᱛᱟᱞᱟᱨᱮ ᱾
ᱛᱟᱦᱚᱞᱮ ᱜᱚᱝᱠᱮ ᱡᱩᱫᱤ ᱪᱟᱥ ᱪᱟᱥ ᱠᱚ ᱵᱟᱝ ᱦᱩᱭᱩᱜᱼᱟ ᱛᱟᱦᱚᱞᱮ ᱱᱟᱢᱟᱞ ᱠᱚᱢᱤᱯᱮ ᱪᱟᱞᱟᱜ ᱜᱮᱭᱟ ᱾
ᱦᱭ ᱚᱱᱟᱥᱷᱟᱲᱲᱟ ᱫᱚ ᱩᱯᱟᱹᱭ ᱵᱟᱹᱱᱩᱜ ᱟ ᱱᱟᱣᱟᱟᱞ ᱠᱟᱹᱢᱤ ᱪᱟᱞᱟᱜ ᱦᱩᱭᱩᱜᱼᱟ ᱾
ᱦᱮᱸ ᱴᱷᱤᱠ ᱴᱷᱤᱠ ᱦᱸ ᱾ ᱟᱫᱚ ᱜᱝᱠᱮ ᱛᱟᱦᱦᱮ ᱧᱩ ᱫᱟᱜ ᱠᱚᱫᱚᱯᱮ ᱧᱟᱢᱟᱥᱮ ᱵᱟᱝ ᱚᱱᱠᱟ ᱠᱚᱞ ᱠᱩᱧ ᱠᱚ ᱾
ᱦᱮᱸ ᱚᱱᱠᱟᱱᱟᱜ ᱫᱚ ᱾ ᱦ ᱠᱚᱨᱟᱣ ᱫᱚᱟᱞᱮ ᱵᱮᱱᱟᱣ ᱫᱚᱞᱮ ᱵᱮᱱᱟᱣ ᱦᱚᱪᱚᱣ ᱠᱟᱫᱟ ᱧᱩ ᱫᱟᱜ ᱱᱤᱭᱟᱹ ᱫᱚ ᱚᱥᱩᱵᱤᱫᱟ ᱫᱚᱢᱮ ᱛᱟᱵᱟᱹᱱᱩᱜ ᱟ ᱱᱮᱛᱟᱨ ᱫᱚ ᱾ ᱟᱹᱛᱩ ᱟᱹᱛᱩ ᱛᱠᱚ ᱟᱹᱜᱩ ᱟᱹᱱᱤᱡ ᱠᱟᱱᱟ ᱛᱚ ᱾
ᱦ ᱛᱟᱦᱮ ᱚᱠᱮ ᱠᱷᱩᱵ ᱵᱷᱟᱜ ᱜᱮᱭᱟ ᱟᱨᱠᱤ ᱾
ᱴᱟᱠᱴᱟᱨ ᱛᱮᱠᱚ ᱟᱹᱜᱩᱣᱱᱤᱡᱜ ᱠᱟᱱᱟ ᱟᱛᱳᱛᱚ ᱠᱳᱱᱳ ᱯᱨᱚᱵᱞᱮᱢ ᱫᱚ ᱵᱟᱝ ᱦᱩᱭᱩᱜ ᱠᱟᱱᱟ ᱾ ᱟᱹᱛᱩ ᱨᱮᱢᱟ ᱵᱚᱨᱭᱟ ᱯᱮᱭᱟ ᱠᱟᱛᱮ ᱠᱚᱞ ᱢᱮᱱᱟᱜ ᱜᱮᱭᱟ ᱾
ᱦᱮᱸ᱾ ᱛᱟᱦᱞᱮ ᱜᱚᱝᱠᱮ ᱚᱱᱛᱮ ᱫᱚ ᱛ ᱩᱫ ᱯᱷᱩᱴ ᱠᱚ ᱠᱚᱫᱚ ᱠᱚ ᱧᱟᱢᱚᱜ ᱠᱟᱱᱟ ᱥᱮ ᱵᱟᱝ?
ᱦᱮᱸ ᱧᱟᱢ ᱫᱚᱠᱚ ᱧᱟᱢᱚᱜ ᱠᱟᱱᱟ ᱟᱫᱚ ᱫᱟᱟᱲᱟᱱ ᱦᱩᱭᱩᱜᱼᱟ ᱚᱱᱟ ᱞᱟᱹᱜᱤᱫ ᱛᱮ ᱡᱩᱚᱫᱤ ᱟᱢ ᱫᱟᱲᱟᱱᱟ‌ ᱾ ᱛᱚᱵᱮᱥᱮᱢ ᱧᱟᱢ ᱠᱚᱣᱟ ᱵᱟᱠᱷᱟᱱ ᱚᱲᱟᱨ ᱨᱮ ᱛᱟᱦᱮᱸ ᱠᱟᱛᱮᱛ ᱪᱤᱠᱟᱹᱛᱮᱢ ᱧᱟᱢ ᱠᱚᱣᱟ ᱾
ᱦᱮᱸ ᱦᱮᱸ ᱟᱨ ᱜᱚᱝᱠᱮ ᱾ ᱱᱚᱜ ᱫᱟᱜ ᱮ ᱫᱚᱭ ᱦᱟᱹᱠᱩ ᱠᱚ ᱜᱟᱹᱰᱤ ᱠᱷᱚᱱ ᱵᱟᱝᱠᱚ ᱨᱟᱠᱟᱵ ᱠᱟᱱᱟ ᱾
ᱦᱮᱸ ᱟᱫᱚ ᱱᱚᱝᱠᱟ ᱫᱟᱜ ᱛᱮᱫᱚ ᱵᱟᱝᱠᱚ ᱨᱟᱠᱟ ᱡᱚᱠᱷᱚᱱ ᱥᱮᱨᱚᱠᱚᱢ ᱡᱳᱚᱨᱮ ᱫᱟᱜᱟ ᱵᱷᱚᱨᱥᱟᱭᱟ ᱜᱟᱹᱰᱤᱭᱟᱹ ᱠᱚ ᱾ ᱪᱮᱦᱮᱞ ᱪᱮᱯᱮᱞ ᱯᱮᱨᱮᱡᱚᱜᱼᱟ ᱫᱟᱜ ᱠᱚ ᱚᱯᱷᱟᱨ ᱠᱟᱛᱮ ᱩᱰᱩᱠᱚᱜᱼᱟ ᱛᱚᱠᱷᱚᱱ ᱦᱚᱸᱠᱚ ᱦᱤᱡᱩᱜᱼᱟ ᱾
ᱚ ᱟᱪᱷᱟ ᱟᱪᱷᱟ ᱾ ᱟᱨ ᱚᱱᱠᱟ ᱤᱭᱟᱹ ᱠᱚ ᱜᱩᱰᱩ ᱠᱚ ᱜᱩᱰᱩ ᱠᱚ ᱥᱟᱨᱫᱟ ᱠᱚ ᱵᱟᱝᱠᱚ ᱩᱰᱩᱠᱚᱜ ᱠᱟᱱᱟ ᱾ ᱥᱮᱸᱫᱽᱨᱟ ᱠᱚ ᱵᱟᱯᱮ ᱪᱟᱞᱟᱜ ᱠᱟᱱᱟ?
ᱟᱫᱚ ᱱᱤᱛᱚᱜ ᱫᱚ ᱩᱱᱠᱩᱣᱟᱜ ᱟᱫᱚ ᱢᱟᱱᱮ ᱾ ᱚᱞ ᱜᱩᱰᱩ ᱫᱚ ᱟᱹᱣᱤᱭᱜᱼᱟ ᱥᱤᱡᱤᱱ ᱫᱚ ᱢᱮᱱᱟᱜ ᱫᱚ ᱢᱮᱱᱟᱜ ᱠᱚᱣᱟ ᱱᱤᱛᱚᱜ ᱫᱚ ᱚᱱᱠᱟ ᱢᱟᱱᱮ ᱾ ᱥᱤᱭᱳᱨ ᱢᱟᱱᱮᱢ ᱧᱟᱢ ᱠᱚᱣᱟ ᱚᱱᱠᱟᱱᱟᱜ ᱫᱚ ᱵᱟᱢ ᱧᱟᱢᱟ ᱟᱨᱠᱤ ᱾ ᱜᱮᱭᱟ ᱦᱩᱲᱩ ᱠᱚ ᱦᱩᱭ ᱞᱮᱱᱠᱷᱟᱱ ᱩᱱᱫᱚ ᱯᱥᱤ ᱠᱚ ᱚᱰᱟᱣ ᱞᱮ ᱪᱟᱞᱟᱜ ᱜᱮᱭᱟ ᱵᱟᱝ ᱫᱚ ᱵᱟᱝ ᱾
ᱛᱟᱦᱚᱞᱮ ᱜᱚᱝᱠᱮ ᱚᱱᱠᱟ ᱠᱩᱪᱞᱟᱹ ᱵᱟᱹᱨᱩᱰᱟᱝ ᱜᱚᱡ ᱠᱩᱪᱞᱟᱹ ᱜᱚᱡ ᱠᱟᱛᱮᱫᱚᱮ ᱪᱟᱞᱟᱜ ᱠᱟᱱᱟ ᱾
ᱦᱩᱸ ᱵᱟᱹᱨᱩᱰᱟᱝᱜ ᱟᱞᱮ ᱥᱮ ᱾ ᱟᱮᱫ ᱫᱚ ᱟᱞᱮᱥᱮᱫ ᱫᱚ ᱯ ᱪᱞᱟᱹ ᱛᱟᱢ ᱟᱞᱮᱮᱫ ᱵᱟᱨᱚᱰᱟᱝ ᱠᱚ ᱦᱮ ᱠᱚᱣᱟ ᱵᱟᱨᱰᱟᱝ ᱵᱟ ᱞᱮ ᱪᱟᱞᱟᱜ ᱜᱮᱭᱟ ᱱᱚᱜᱚᱭ ᱛᱚᱞᱟᱟᱱ ᱱᱚ ᱟ ᱞᱮ ᱪᱟᱞᱟᱣᱱᱟ ᱾